ᱦᱮᱞᱳ
ᱦᱮᱸ ᱟᱸᱡᱚᱢᱚᱜ ᱠᱟᱱᱟ ᱨᱚᱲ?
ᱦᱳᱭ ᱟᱸᱡᱚᱢᱮᱫᱼᱟ ᱞᱤᱧ, ᱟᱹᱞᱤᱧ ᱦᱚᱸ ᱵᱮᱱ ᱟᱸᱡᱚᱢᱮᱫᱼᱟ ᱛᱚ?
ᱦᱮᱸ ᱦᱮᱸ ᱟᱵᱤᱱᱟᱜ ᱦᱚᱸ ᱨᱚᱲ ᱟᱸᱡᱚᱢᱚᱜ ᱠᱟᱱᱟ᱾ ᱟᱪᱪᱷᱟ ᱟᱹᱞᱤᱧᱟᱜ ᱯᱷᱳᱱ ᱠᱚ ᱵᱟᱝ ᱜᱟᱱᱚᱜ ᱠᱟᱱᱟ ᱪᱮᱫᱟᱜ?
ᱟᱪᱪᱷᱟ ᱪᱮᱫ ᱞᱮᱠᱟᱭ ᱞᱟᱹᱭᱮᱫ ᱛᱟᱵᱮᱱᱟ? ᱡᱟᱦᱟᱸᱱᱟᱜ ᱨᱟᱠᱟᱵ ᱠᱟᱱ ᱟᱪᱪᱷᱟ ᱛᱤᱱᱟᱹᱜ ᱛᱤᱱᱟᱹᱜ ᱴᱤ ᱵᱮᱱ ᱠᱚᱢᱯᱞᱤᱤᱴ ᱟᱠᱟᱜᱼᱟ ᱴᱟᱥᱠ, ᱛᱤᱨᱤᱥᱴᱤ ᱟᱣᱨᱤ
ᱵᱟᱭᱤᱥᱴᱤ ᱵᱟᱭᱤᱥ ᱵᱟᱭᱤᱥ ᱵᱟᱭᱤᱥ ᱵᱟᱭᱤᱥ
ᱚ ᱚ ᱛᱟᱦᱚᱞᱮ ᱪᱮᱫ ᱡᱟᱦᱟᱸ ᱪᱮᱫ ᱦᱳᱭᱛᱳ ᱞᱟᱹᱭ ᱫᱟᱞᱤᱧ ᱪᱮᱫ ᱨᱟᱠᱟᱵ ᱠᱟᱱᱟ ᱚᱸᱰᱮ ᱡᱚᱠᱷᱚᱱ ᱵᱮᱱ ᱠᱚᱞᱮᱫᱼᱟ? ᱮᱠᱷᱚᱱ ᱵᱟᱝ ᱜᱟᱱᱚᱜ ᱠᱟᱱᱟ ᱡᱟᱦᱟᱱᱟᱜ ᱢᱤᱫᱴᱟᱝ ᱨᱟᱠᱟᱵ ᱠᱟᱱᱟ ᱥᱮ ᱤᱥᱩᱭ ᱩᱫᱩᱜ ᱮᱜᱼᱟ ᱛᱚ
ᱪᱮᱫ ᱨᱟᱠᱟᱵ ᱠᱟᱱᱟ ᱚᱱᱟ ᱵᱮᱜᱚᱨ ᱵᱟᱝ ᱵᱩᱪᱚᱜ ᱠᱟᱱᱟ ᱪᱮᱫ ᱨᱟᱠᱟᱵ ᱠᱟᱱᱟ ᱚᱱᱟ ᱛᱚ ᱵᱟᱝ ᱵᱩᱡᱩᱜ ᱠᱟᱱᱟ᱾ ᱠᱤᱱᱛᱩ ᱚᱱᱟ ᱫᱚ ᱠᱚᱢᱯᱞᱤᱴ ᱵᱟᱭ ᱫᱮᱠᱷᱟᱫᱟ ᱣ
ᱦᱚᱳᱭᱛᱳ ᱠᱚᱢᱯᱞᱤᱴ ᱫᱚ ᱵᱟᱭ ᱫᱮᱠᱷᱟᱣᱮᱫᱼᱟ, ᱢᱮᱱᱠᱷᱟᱱ ᱤᱥᱩ ᱡᱟᱦᱟᱱᱟᱜ ᱢᱤᱫᱴᱮᱱ ᱤᱥᱩᱭ ᱩᱫᱩ ᱜᱟᱥᱮ
ᱦᱮᱸ ᱦᱮᱸ
ᱟᱨ ᱪᱮᱫ ᱚᱱᱟ ᱤᱭᱟᱹ ᱚᱱᱟ ᱱᱮᱠᱥᱴ
ᱨᱤᱥᱤᱵᱽ ᱫᱚ
ᱱᱮᱠᱥᱴ ᱟᱪᱪᱷᱟ ᱟᱪᱪᱷᱟ ᱚᱱᱟ ᱫᱚ ᱥᱟᱵ ᱠᱟᱜ ᱵᱮᱱ ᱟᱵᱮᱱ ᱡᱩᱫᱤ ᱛᱤᱨᱤᱥᱴᱤ ᱵᱮᱱ ᱠᱚᱢᱯᱞᱤᱴ ᱠᱟᱜᱼᱟ, ᱦᱳᱭᱥᱮ
ᱦᱮᱸ ᱦᱮᱸ
ᱮᱱᱦᱚᱸ ᱡᱩᱫᱤ ᱟᱵᱮᱱᱟᱜ ᱴᱟᱥᱠ ᱵᱟᱝ ᱠᱚᱢᱯᱞᱤᱴᱚᱜᱼᱟ᱾
ᱦᱩᱸ
ᱚᱱᱮ ᱚᱱᱟ ᱠᱷᱮᱛᱨᱮ ᱨᱮ ᱠᱚᱞ ᱫᱚ ᱵᱟᱭ ᱜᱟᱱᱚᱜᱼᱟ ᱥᱩᱫᱩ ᱨᱤᱥᱤᱵᱷ ᱜᱮ ᱜᱟᱱᱚᱜᱼᱟ ᱱᱚᱜᱼᱚ ᱱᱚᱝᱠᱟ ᱟᱹᱞᱤᱧ ᱵᱟᱲᱟᱭᱟ ᱢᱮᱱᱠᱷᱟᱱ ᱟᱵᱮᱱ ᱫᱚ ᱛᱤᱨᱤᱥᱴᱤ ᱟᱹᱣᱨᱤ ᱵᱮᱱ ᱠᱚᱢᱯᱞᱤᱴᱼᱟ ᱢᱮᱱ ᱛᱟᱣ ᱠᱚᱞ ᱵᱟᱭ ᱜᱟᱱᱚᱜ ᱠᱟᱱᱟ᱾ ᱢᱟᱱᱮ ᱡᱟᱦᱟᱱᱟᱜ ᱮᱠᱴᱟᱜ ᱤᱥᱩᱭ ᱩᱫᱩᱜᱮᱫᱼᱟ᱾ ᱛᱟᱦᱚᱞᱮ ᱦᱳᱭᱛᱳ ᱱᱮᱴᱚᱣᱟᱨᱠ ᱤᱥᱩ ᱦᱚᱸ ᱵᱟᱝ ᱠᱟᱱᱟ ᱪᱮᱫᱟᱜ ᱥᱮ ᱱᱚᱜᱼᱚᱭ ᱟᱹᱞᱤᱧ ᱞᱤᱝ ᱠᱚᱞᱮᱫᱼᱟᱭ ᱪᱟᱞᱟᱜ ᱠᱟᱱᱟ ᱛᱟᱦᱚᱞᱮ ᱚᱱᱟ ᱮᱥᱠᱨᱤᱱᱥᱚᱴ ᱠᱟᱛᱮ ᱵᱷᱮᱡᱟ ᱞᱮᱜᱟᱭ ᱵᱮᱱ ᱟᱹᱞᱤᱧ ᱦᱟᱸᱜ ᱞᱤᱧ ᱧᱮᱞᱮᱫᱼᱟ ᱞᱟᱹᱭᱟᱵᱮᱱᱟᱞᱤᱧ
ᱟᱪᱪᱷᱟ ᱴᱷᱤᱠ ᱜᱮᱭᱟ᱾
ᱟᱪᱪᱷᱟ ᱫᱟᱜ ᱜᱮᱭᱟᱭ ᱥᱮ ᱦᱟᱹᱥᱩᱨ ᱵᱟᱲᱟ ᱠᱮᱫᱟᱭ?
ᱫᱟᱜ ᱮᱫ ᱜᱮᱭᱟᱭ ᱚᱱᱛᱮᱮᱫᱚ ᱚᱱᱛᱮ ᱵᱟᱭ ᱫᱟᱜ ᱮ
ᱦᱮ ᱵᱟ ᱵᱟ ᱟᱞᱮᱥᱮᱫ ᱫᱚ ᱦᱟᱹᱥᱩᱨ ᱠᱟᱜ ᱞᱮᱭᱟ ᱠᱟᱹᱴᱤᱡ ᱯᱷᱟᱸᱠᱼᱟ ᱪᱮᱴᱷᱟ ᱥᱟᱺᱦᱤᱡ ᱵᱩᱡᱩᱜ ᱠᱟᱱᱟ
ᱛᱟᱞᱦᱮ ᱠᱩᱞᱟᱞᱤᱧ ᱟᱯᱮᱥᱮᱫ ᱱᱟᱜ ᱚᱸᱰᱮ ᱫᱟᱜ ᱛᱮᱛᱟᱝ ᱠᱚ
ᱦᱮᱸ ᱞᱟ. ᱭ ᱵᱤᱱ
ᱫᱤᱥᱚᱢ ᱫᱤᱥᱚᱢ ᱥᱮᱫ ᱫᱟᱜ ᱠᱳᱞ ᱦᱩᱭᱩᱜ ᱠᱟᱱᱟ
ᱟᱪᱪᱷᱟ ᱫᱟᱜ ᱵᱮᱱ ᱠᱳᱞᱼᱟ ᱦᱳᱭᱛᱚ ᱛᱟᱦᱚᱞᱮ ᱡᱟᱹᱥᱛᱤ ᱧᱚᱜ ᱠᱳᱞ ᱵᱮᱱ ᱦᱳᱭ ᱥᱮ ᱠᱚᱢ ᱠᱚᱢ ᱫᱚ ᱟᱞᱚ ᱵᱮᱱ ᱠᱳᱞᱟ
ᱦᱳᱭ ᱡᱟᱛᱮ ᱦᱳᱲᱳ ᱠᱚᱯᱮ ᱨᱚᱦᱚᱭ ᱫᱟᱲᱮᱭᱟᱜ ᱢᱟ ᱦᱮᱸᱥᱮ
ᱦᱳᱭ ᱦᱳᱭ ᱮᱠᱫᱚᱢ ᱦᱚᱭ
ᱯᱩᱨᱟᱹ ᱱᱚᱱᱛᱮ ᱢᱟᱛᱚ ᱧᱩᱛ ᱜᱮ ᱧᱮᱞᱚᱜ ᱠᱟᱱᱟ ᱜᱚᱴᱟ ᱜᱮ ᱨᱤᱢᱤᱞ ᱠᱚ
ᱟᱞᱮ ᱫᱚ ᱢᱟᱨᱥᱟᱞ ᱠᱟᱜ ᱞᱮᱭᱟ ᱱᱤᱛᱚᱜ ᱫᱚ ᱦᱟᱸᱜ ᱯᱷᱟᱸᱠ ᱧᱚᱜ ᱵᱩᱡᱷᱟᱹᱜ ᱠᱟᱱᱟ ᱠᱤᱪᱷᱩ ᱠᱷᱚᱱ ᱫᱚ ᱦᱟᱸᱜ ᱯᱷᱟᱸᱠᱮ ᱫᱚᱦᱚᱭᱟ
ᱦᱩᱸ ᱠᱚ ᱯᱷᱤᱴᱤᱨ ᱯᱷᱤᱴᱤᱨ ᱡᱚᱨᱚ ᱟᱠᱟ ᱵᱷᱮᱛ ᱨᱮᱜᱮ ᱢᱮᱱᱟᱭᱟ
ᱦᱳᱭ ᱚᱱᱟᱜᱮ ᱚᱲᱟᱜ ᱥᱮᱫ ᱞᱤᱧ ᱯᱷᱳᱱᱮᱫᱼᱟ ᱢᱮᱱ ᱫᱟ ᱞᱤᱧ ᱛᱟᱦᱚᱞᱮ ᱞᱚᱥᱚᱫ ᱵᱟᱲᱟᱭᱮᱫᱼᱟ ᱯᱮ ᱥᱮ ᱵᱟᱝ ᱨᱚᱦᱚᱭ ᱵᱟᱲᱟ ᱠᱚ ᱛᱤᱥ ᱠᱚᱛᱮ ᱯᱮ ᱮᱦᱚᱵᱟ ᱢᱮᱛᱟᱞᱤᱧ ᱠᱟᱱᱟ ᱠᱚ ᱫᱟᱜ ᱨᱮᱱᱟᱜ ᱜᱮ ᱫᱟᱜ ᱜᱮ ᱵᱟᱹᱱᱩᱜᱼᱟ ᱠᱷᱮᱛ ᱨᱮ ᱚᱠᱟ ᱨᱮᱵᱤᱱ ᱨᱚᱦᱚᱭᱟ
ᱟᱵᱤᱱ ᱵᱤᱱ ᱪᱟᱞᱟᱣ ᱠᱚᱜᱼᱟ ᱥᱤᱭᱳᱜ
ᱟᱞᱮ ᱫᱚ ᱥᱤᱭᱳᱜ ᱫᱚ ᱵᱟᱹᱱᱩᱜ ᱠᱚ ᱛᱟᱞᱮᱭᱟ ᱰᱟᱝᱨᱤ ᱠᱚᱫᱚ ᱛᱟᱦᱮᱸ ᱠᱟᱱ ᱜᱮᱭᱟ ᱠᱚ ᱢᱟᱲᱟᱝ ᱛᱮᱫᱚ ᱟᱫᱚ ᱱᱮᱛᱟᱨ ᱫᱚᱞᱮ ᱟᱠᱷᱨᱤᱧ ᱠᱟᱜ ᱠᱚᱛᱮ ᱱᱮᱛᱟᱨ ᱫᱚ ᱟᱫᱚ ᱜᱟᱹᱰᱤ ᱛᱮᱜᱮ ᱞᱮ ᱥᱤ ᱜᱮᱭᱟ ᱟᱫᱚ ᱜᱟᱹᱲᱤ ᱛᱮᱜᱮ ᱞᱮ ᱥᱤ ᱜᱮᱭᱟ ᱟᱫᱚ ᱛᱟᱦᱞᱮ ᱚᱱᱟ ᱠᱷᱟᱹᱛᱤᱨ ᱦᱟᱸᱜ ᱟᱫᱚ ᱠᱟᱹᱣᱰᱤ ᱛᱟᱦᱮᱱ ᱠᱷᱟᱱ ᱫᱚ ᱴᱷᱤᱠ ᱜᱮᱭᱟ ᱟᱫᱚ ᱠᱟᱹᱣᱰᱤ ᱵᱟᱝ ᱛᱟᱦᱮᱱ ᱠᱷᱟᱱ ᱫᱚ ᱢᱟᱱᱮ ᱡᱚᱛᱚ ᱛᱮᱜᱮ ᱴᱷᱤᱠ ᱜᱮᱭᱟ ᱟᱫᱚ ᱱᱚᱣᱟ ᱫᱚ ᱪᱮᱫ ᱞᱤᱧ ᱞᱟᱹᱭᱟ ᱳᱭ ᱠᱚᱢ ᱥᱚᱢᱚᱭ ᱛᱮ ᱦᱩᱭᱩᱜᱼᱟ ᱥᱮ ᱞᱚᱜᱚᱱ ᱦᱩᱭᱩᱜᱼᱟ ᱵᱷᱟᱜᱮ ᱦᱩᱭᱩᱜᱼᱟ ᱢᱮᱱ ᱜᱟᱱᱚᱜ ᱱᱟᱦᱮᱞ ᱠᱷᱚᱱ ᱫᱚ ᱠᱤᱪᱷᱩᱴᱟ ᱨᱮᱦᱚᱸ ᱟᱫᱚ ᱱᱚᱣᱟ ᱨᱮᱫᱚ ᱚᱱᱮ ᱠᱟᱹᱣᱰᱤ ᱞᱟᱜᱟᱜᱼᱟ
ᱦᱮ ᱟᱨ ᱡᱟᱦᱟᱸ ᱡᱟᱦᱟᱸ ᱥᱤ ᱫᱟᱠᱚ ᱠᱚᱲᱟ ᱜᱤᱫᱽᱨᱟᱹ ᱠᱚ ᱚᱱᱟᱨᱮ ᱠᱚᱥᱴ ᱠᱚᱥᱴᱚ ᱜᱮᱭᱟ ᱥᱮ ᱵᱟᱝ ᱠᱚᱥᱴᱚ ᱜᱮᱭᱟ
ᱪᱮᱫ ᱡᱟᱦᱟᱸ ᱱᱟᱦᱮᱞ ᱛᱮ ᱥᱤ ᱱᱟᱦᱮᱞ ᱛᱮ ᱥᱤ
ᱦᱳᱭ ᱦᱳᱭ
ᱠᱚᱥᱴᱚ ᱢᱟ ᱠᱚᱥᱴᱚ ᱛᱚ ᱵᱟᱠᱷᱟᱱ ᱫᱚ ᱞᱚᱥᱚᱫ ᱨᱮᱵᱮᱱ ᱛᱟᱲᱟᱢ ᱞᱟᱜᱟᱣ ᱟᱵᱮᱱᱟ ᱥᱮ ᱩᱱ ᱢᱤᱫᱴᱟᱝ ᱠᱷᱮᱛ ᱥᱤ ᱫᱚ ᱩᱱᱟᱹᱜ ᱞᱚᱜᱚᱱ ᱫᱚ ᱵᱟᱝ ᱦᱩᱭᱩᱜᱼᱟ ᱥᱮ
ᱢᱟᱱᱮ ᱠᱚᱲᱟ ᱜᱤᱫᱽᱟᱹ ᱫᱚᱠᱚ ᱯᱮᱠᱴᱤᱥ ᱪᱟᱵᱟ ᱠᱟᱱᱟ ᱥᱮ ᱠᱟᱹᱢᱤ ᱛᱮ
ᱦᱳᱭ ᱟᱫᱚ ᱯᱟᱹᱨᱠᱟᱹᱣ ᱯᱟᱹᱨᱠᱟᱹᱣ ᱛᱮ ᱦᱩᱭ ᱠᱟᱱᱟ ᱟᱵᱮᱱ ᱟᱵᱮᱱ ᱥᱩᱫᱩ ᱟᱨᱚ ᱚᱛᱟ ᱞᱟᱜᱟᱣ ᱟᱵᱮᱱᱟ ᱥᱮ ᱥᱟᱵ ᱠᱟᱜ ᱞᱟᱜᱟᱣ ᱟᱵᱮᱱᱟ ᱢᱟᱱᱮ ᱪᱮᱫ ᱞᱤᱧ ᱞᱟᱹᱭᱟ ᱛᱤᱨ ᱨᱮᱱᱟᱜ ᱢᱤᱫᱴᱟᱝ ᱵᱮᱯᱟᱨ ᱨᱟᱦᱟᱣ ᱚᱱᱮ ᱪᱮᱫ ᱵᱟᱵᱮᱱ ᱡᱳᱨᱛᱮ ᱵᱟᱵᱮᱱ ᱚᱛᱟ ᱞᱮᱠᱷᱟᱱ ᱛᱚ ᱱᱟᱦᱮᱞ ᱫᱚ ᱞᱟᱛᱟᱨ ᱥᱮᱫ ᱫᱚ ᱵᱟᱝ ᱵᱤᱫᱚᱚᱜᱼᱟ ᱥᱮ
ᱦᱩᱸ ᱦᱩᱸ
ᱩᱭᱦᱟᱹᱨ ᱵᱮᱱ ᱢᱤᱫᱴᱟᱝ ᱠᱷᱮᱛ ᱯᱩᱨᱟᱹᱣ ᱛᱮ ᱩᱱ ᱜᱷᱟᱹᱲᱤᱡ ᱥᱚᱢᱚᱭ ᱞᱟᱜᱟᱜᱼᱟ ᱦᱮᱸ ᱛᱟᱦᱚᱞᱮ ᱩᱱ ᱜᱷᱟᱹᱲᱤᱡ ᱚᱛᱟ ᱠᱟᱜ ᱵᱮᱱ ᱛᱟᱭᱚᱢ ᱛᱟᱲᱟᱢ ᱞᱚᱥᱚᱫ ᱨᱮ ᱛᱟᱲᱟᱢ ᱫᱚ ᱟᱨ ᱨᱚᱦᱚᱲ ᱨᱮ ᱛᱟᱲᱟᱢ ᱛᱚᱯᱷᱟᱛ ᱦᱮᱱᱟᱜ ᱟᱥᱮ
ᱚᱱᱟ ᱜᱮᱛᱚ ᱪᱮᱫ ᱠᱟ ᱵᱩᱡᱷᱩᱜᱼᱟ
ᱴᱚ ᱢᱟ ᱥᱟᱱᱟᱢ ᱠᱟᱹᱢᱤ ᱨᱮᱜᱮ ᱠᱚᱥᱴᱚ ᱢᱮᱱᱟᱜᱼᱟ ᱢᱮᱱᱠᱷᱟᱱ ᱢᱚᱱᱮᱨᱮ ᱨᱟᱹᱥᱠᱟᱹ ᱢᱚᱱᱮᱛᱮ ᱠᱟᱹᱢᱤ ᱞᱮᱠᱷᱟᱱ ᱫᱚ ᱴᱷᱤᱠ ᱜᱮᱭᱟ ᱟᱹᱞᱤᱧ ᱜᱮ ᱡᱮᱢᱚᱱ ᱠᱚᱭᱮᱠ ᱥᱮᱨᱢᱟ ᱢᱟᱲᱟᱝ ᱫᱚ ᱚᱱᱠᱟ ᱟᱹᱞᱤᱧ ᱫᱚ ᱮᱠᱷᱚᱱᱳ ᱵᱟᱠᱚ ᱢᱮᱱ ᱵᱟᱲᱞᱤᱧᱟ ᱚᱲᱟᱜ ᱠᱚᱞᱤᱧ ᱪᱟᱞᱟᱜᱼᱟ ᱥᱮ ᱡᱮ ᱦᱟᱱᱟ ᱠᱟᱹᱢᱤ ᱢᱮ ᱢᱮᱱᱛᱮ ᱥᱮᱪᱚ ᱜᱚᱲᱚᱣᱟᱞᱮ ᱢᱮ ᱯᱷᱟᱸᱠᱟ ᱛᱟᱦᱮᱱ ᱠᱷᱟᱡ ᱪᱚ ᱯᱷᱟᱸᱠᱟ ᱦᱮᱱᱟᱜ ᱠᱷᱟᱱ ᱫᱚ ᱚᱱᱟ ᱫᱚᱠᱚ ᱢᱮᱛᱟᱞᱤᱧ ᱜᱮᱭᱟ ᱟᱫᱚ ᱛᱟᱦᱚᱞᱮ ᱠᱷᱟᱱ ᱟᱹᱞᱤᱧ ᱫᱚ ᱫᱚᱢᱮ ᱵᱷᱮᱡᱟᱨ ᱜᱮᱞᱤᱧ ᱵᱩᱡ ᱛᱟᱦᱮᱸᱫ ᱞᱟᱦᱟ ᱛᱮᱫᱚ ᱟᱫᱚ ᱱᱮᱛᱟᱨ ᱫᱚ ᱚᱱᱮ ᱯᱟᱹᱨᱠᱟᱹᱣ ᱯᱟᱹᱨᱠᱟᱹᱣ ᱛᱮ ᱴᱷᱤᱠ ᱜᱮᱞᱤᱧ ᱵᱩᱡᱟ ᱠᱟᱨᱚᱱ ᱱᱮᱛᱟᱨ ᱦᱳᱭ ᱱᱮᱛᱟᱨ ᱫᱚ ᱵᱟᱠᱚ ᱢᱮᱛᱟᱞᱤᱧ ᱨᱮᱦᱚᱸ ᱟᱹᱞᱤᱧ ᱛᱮᱜᱮ ᱞᱤᱧ ᱪᱟᱞᱟᱜᱼᱟ
ᱦᱳᱭᱛᱚ ᱡᱟᱦᱟᱸᱭ ᱵᱟᱭ ᱯᱟᱹᱨᱠᱟᱹᱭᱟ ᱩᱱᱤ ᱡᱩᱫᱤ ᱢᱟᱴᱷ ᱠᱚ ᱤᱫᱤᱭᱮᱭᱟ ᱪᱮᱫᱠᱟ ᱵᱩᱡᱩᱜᱼᱟ
ᱚᱱᱟ ᱜᱮ ᱛᱚ ᱟᱨ ᱟᱨ ᱵᱟᱵᱮᱱ ᱚᱱᱠᱟᱛᱮᱫ ᱜᱮ ᱠᱟᱹᱢᱤ ᱦᱩᱭᱩᱜᱼᱟ ᱵᱟᱠᱷᱟᱱ ᱫᱚ ᱵᱟᱵᱮᱱ ᱯᱟᱹᱨᱠᱟᱹᱜᱼᱟ ᱥᱮ
ᱦᱩᱸ ᱦᱩᱸ
ᱟᱹᱞᱤᱧ ᱟᱹᱞᱤᱧ ᱠᱚ ᱢᱮᱛᱟ ᱞᱤᱧᱟᱹ ᱦᱳᱭ ᱦᱳᱭ ᱟᱹᱞᱤᱧ ᱡᱮᱢᱚᱱ ᱚᱲᱟᱜ ᱨᱮᱠᱚ ᱢᱮᱛᱟᱞᱤᱧᱟᱹ ᱟᱢ ᱫᱚ ᱤᱭᱟᱹ ᱧᱮᱞ ᱢᱮ ᱪᱟᱞᱟᱜ ᱠᱷᱟᱱᱮᱢ ᱪᱚ ᱵᱟᱠᱷᱟᱱ ᱫᱚ ᱪᱮᱫ ᱟᱨᱚᱢ ᱟ. ᱜᱩᱭᱟ ᱟᱢᱦᱚ ᱠᱟᱹᱢᱤᱭᱟ ᱥᱮ ᱟᱢᱟᱜ ᱩᱢᱮᱨ ᱟᱢᱟᱜ ᱫᱚ ᱟᱹᱣᱨᱤᱭᱟᱹ ᱛᱟᱢᱟ ᱟᱢ ᱡᱚᱠᱷᱚᱱᱮᱢ ᱥᱚᱝᱥᱟᱨᱟ ᱩᱱ ᱦᱟᱸᱜ ᱴᱷᱤᱠ ᱮᱢ ᱵᱩᱡᱟ ᱢᱮᱛᱟᱞᱤᱧᱟᱹ ᱠᱚ ᱦᱳᱭ ᱟᱫᱚ ᱛᱚᱠᱷᱚᱱ ᱵᱩᱡᱽ ᱠᱟᱛᱮ ᱫᱚ ᱦᱩᱭᱩᱜᱼᱟ ᱛᱚᱠᱷᱚᱱ ᱫᱚ ᱟᱨ ᱵᱩᱡᱽ ᱠᱟᱛᱮ ᱦᱮᱸ ᱛᱚᱠᱷᱚᱱ ᱫᱚ ᱵᱩᱡ ᱠᱮᱫᱛᱮᱫ ᱫᱚ ᱵᱟᱵᱮᱱ ᱪᱤᱠᱟᱹ ᱠᱮᱭᱟ ᱥᱮ ᱱᱤᱛ ᱠᱷᱚᱱ ᱡᱩᱫᱤ ᱯᱟᱨᱠᱟᱹ
ᱦᱚᱸ ᱛᱚᱠᱷᱚᱱ ᱫᱚ ᱛᱟᱦᱚᱞᱮ ᱪᱮᱫ ᱦᱚᱸ ᱵᱟᱝ ᱵᱩᱡᱩᱜᱼᱟ ᱦᱮᱸᱥᱮ ᱠᱟᱹᱢᱤ ᱞᱮᱠᱟᱜᱮ ᱵᱟᱵᱤᱱ ᱵᱩᱡᱷᱟᱹᱣᱟ ᱢᱮᱱᱠᱷᱟᱱ ᱱᱤᱛᱚᱜ ᱠᱷᱚᱱ ᱡᱩᱫᱤ ᱯᱟᱹᱨᱠᱟᱹ ᱛᱟᱦᱮᱱᱟ ᱵᱷᱟᱜᱮ ᱟ ᱟᱫᱚ ᱦᱟᱸᱜ ᱡᱚᱠᱷᱟᱱ ᱡᱮᱢᱚᱱ ᱦᱩᱸ
ᱯᱨᱚᱛᱤᱵᱟᱨ ᱜᱮᱞᱤᱧ ᱪᱟᱞᱟᱜ ᱜᱮᱭᱟ ᱚᱱᱟᱛᱮ ᱪᱟᱥ ᱥᱚᱢᱚᱭ ᱫᱚ ᱚᱲᱟᱜ
ᱱᱤᱭᱟᱜᱮ ᱟᱹᱰᱤ ᱱᱟᱯᱟᱭ
ᱚᱱᱟ ᱜᱮ ᱞᱤᱧ ᱢᱮᱛᱟ ᱠᱚ ᱠᱟᱱᱟ ᱛᱤᱥ ᱠᱚᱛᱮ ᱯᱮ ᱥᱟᱹᱨᱫᱤ ᱵᱟᱲᱟᱭᱮᱫᱼᱟ ᱦᱟᱸᱜ ᱠᱷᱚᱵᱚᱨᱟᱹᱧ ᱯᱮ ᱤᱱᱟᱹᱜ ᱛᱮᱫᱚ ᱤᱧᱟᱹᱜ ᱵᱤᱱᱤᱰ ᱠᱚ ᱪᱟᱵᱟᱜᱼᱟ
ᱦᱩᱸ ᱦᱩᱸ
ᱚᱱᱠᱟ ᱠᱟᱹᱢᱤ ᱫᱚ ᱟᱹᱞᱤᱧ ᱫᱚᱞᱤᱧ ᱠᱩᱥᱤᱭᱟᱜ ᱜᱮᱭᱟ ᱪᱮᱫᱟᱜ ᱪᱚᱝ ᱠᱟᱹᱢᱤ ᱫᱚ ᱥᱟᱱᱟ ᱞᱤᱧᱟ ᱜᱮᱭᱟ ᱚᱱᱮ ᱚᱲᱟᱜ ᱨᱮᱱᱟᱜ ᱫᱚ ᱚᱱᱮ ᱚᱱᱟ ᱪᱟᱥ ᱠᱟᱹᱢᱤ ᱠᱚ ᱨᱟᱹᱥᱠᱟᱹ ᱜᱮᱞᱤᱧ ᱵᱩᱡᱟ
ᱟᱨ ᱚᱱᱮ ᱢᱤᱫ ᱫᱷᱟᱣ ᱛᱮ ᱡᱷᱚᱛᱚ ᱦᱚᱲ ᱡᱚᱠᱷᱚᱱ ᱠᱚ ᱠᱟᱹᱢᱤᱭᱟ ᱚᱱᱟ ᱢᱤᱫ ᱴᱟᱝ ᱨᱟᱹᱥᱠᱟᱹ ᱵᱩᱡᱷᱟᱹᱜᱼᱟ ᱥᱮ ᱠᱟᱹᱢᱤ ᱞᱮᱠᱟ ᱵᱟᱝ ᱵᱩᱡᱷᱩᱜᱼᱟ ᱟᱨ ᱡᱚᱠᱷᱚᱱ ᱮᱠᱞᱟ ᱮᱠᱞᱟᱢ ᱠᱟᱹᱢᱤᱭᱟ ᱥᱮ ᱛᱚᱠᱷᱚᱱ ᱜᱮ ᱵᱤᱨᱟᱴ ᱠᱚᱥᱴᱚ ᱜᱮ ᱵᱩᱡᱷᱩᱜᱼᱟ ᱵᱟᱠᱷᱟᱱ ᱚᱱᱮ ᱮᱠᱞ ᱜᱮ ᱪᱟᱞᱟᱣ ᱠᱚᱜ ᱵᱤᱱ ᱵᱟᱹᱫᱽ ᱦᱳᱲᱩ ᱤᱨ ᱛᱚᱠᱷᱚᱱ ᱟᱨ ᱠᱚᱭᱚᱜ ᱵᱟᱲᱟ ᱠᱚᱵᱟᱹᱧ ᱚᱠᱚᱭ ᱦᱚᱸ ᱵᱟᱹᱱᱩᱜ ᱠᱚᱣᱟ ᱯᱷᱟᱸᱠᱟ ᱢᱟᱴ, ᱛᱚᱠᱷᱚᱱ ᱪᱮᱫᱠᱟ ᱠᱚᱥᱴᱚ ᱵᱩᱡᱷᱟᱹᱜᱼᱟ? ᱟᱨ ᱢᱤᱫ ᱫᱷᱟᱣ ᱛᱮ ᱟᱹᱰᱤ ᱟᱢᱫᱟ ᱛᱟᱦᱮᱱ ᱢᱟᱱᱮ, ᱦᱮᱸ ᱜᱚᱞᱯᱚ ᱜᱚᱞᱯᱚ ᱜᱚᱞᱯᱚ ᱛᱮᱜᱮ ᱪᱟᱵᱟᱭᱮᱱᱟ ᱚᱱᱟ ᱢᱤᱫᱴᱟᱝ ᱵᱷᱟᱜᱮ ᱟ ᱡᱟᱦᱟᱱᱟᱜ ᱢᱟᱱᱮ ᱵᱚᱲᱚ ᱥᱚᱲᱚ ᱠᱟᱹᱢᱤᱜᱮ ᱡᱷᱚᱛᱚ ᱦᱚᱲ ᱢᱤᱫ ᱫᱷᱟᱣ ᱛᱮᱢ ᱠᱟᱹᱢᱤ ᱢᱟ ᱵᱷᱟᱜᱤ ᱟᱨ ᱠᱟᱹᱢᱤ ᱞᱮᱠᱟ ᱵᱟᱢ ᱵᱩᱡᱷᱟᱹᱼᱟ ᱟᱨ ᱮᱠᱞᱟᱛᱮ ᱡᱟᱦᱟᱱ ᱡᱤᱱᱤᱥ ᱜᱮᱰᱮ ᱠᱷᱟᱛᱟ ᱦᱚᱸ ᱥᱮ ᱡᱟᱭ ᱟᱹᱰᱤᱰᱤ ᱠᱚᱥᱴᱚ ᱜᱮ ᱵᱩᱡᱷᱟᱜ-ᱟ
ᱦ ᱢᱟᱱᱮ ᱠᱚᱥᱴᱚ ᱫᱚ ᱪᱮᱫ ᱞᱤᱧ ᱞᱟᱹᱭᱟ ᱠᱚᱥᱴᱚ ᱫᱚ ᱡᱚᱛᱚ ᱨᱮᱜᱮ ᱠᱚᱥᱴᱚ ᱦᱮᱱᱟᱜ-ᱟ ᱢᱤᱫᱷᱣ ᱮᱠᱞᱟ ᱵᱮᱱ ᱠᱟᱹᱢᱤᱭᱟ ᱛᱟᱭᱚᱢ ᱨᱮᱵᱮᱱ ᱠᱟᱹᱢᱤ, ᱟᱫᱚ ᱢᱤᱫᱴᱮᱱ ᱢᱚᱱᱮᱨᱮ ᱚᱠᱟ ᱞᱮᱠᱟ ᱮᱠᱞᱟ ᱜᱮ ᱦᱤᱱᱟᱹᱧᱟ, ᱱᱚᱜᱼᱚ ᱱᱚᱣᱟ ᱪᱤᱱᱛᱟᱹ ᱦᱤᱡᱩᱜᱼᱟ ᱥᱮ ᱢᱚᱱᱮᱨᱮ ᱪᱤᱱᱛᱟᱹ ᱦᱤᱡᱩᱜᱼᱟ ᱚᱠᱟ ᱞᱮᱠᱟ ᱮᱠᱞᱟ ᱜᱤᱧ ᱠᱟᱹᱢᱤ ᱠᱟᱱᱟ ᱚ ᱟᱹᱰᱤ ᱦᱚᱲ ᱦᱮᱱᱟᱜ ᱞᱮᱭᱟ ᱯᱩᱨᱟᱹᱣ ᱠᱟᱫᱟᱞᱮ ᱦᱟᱸᱜ ᱱᱚᱜᱼᱱᱚᱝᱠᱟ ᱢᱚᱱᱮ ᱛᱟᱦᱮᱱᱟ ᱥᱟᱸᱜᱮ ᱦᱚᱲ ᱴᱷᱮᱱ᱾ ᱚ ᱛᱟᱦᱞᱮ ᱚᱱᱠᱟ ᱫᱚ ᱟᱞᱮ ᱥᱮᱫ ᱫᱚ ᱚᱱᱠᱟ ᱡᱚᱠᱷᱚᱱ ᱨᱚᱦᱚᱭ ᱥᱤᱡᱤᱱ ᱫᱚ ᱱᱤᱛᱚᱜ ᱫᱚ ᱯᱩᱨᱟᱹ ᱠᱚ ᱧᱟᱢᱚᱜᱼᱟ ᱦᱟᱸᱜᱟᱹ ᱰᱟᱫᱽ ᱵᱟᱹᱭᱦᱟᱹᱲ ᱨᱮᱫᱚ ᱦᱚᱲ ᱠᱚ ᱩᱱᱟᱹᱜ ᱮᱴᱟ ᱦᱚᱸ ᱵᱟᱝ ᱵᱩᱡᱩᱜᱼᱟ ᱩᱱᱠᱩ ᱚᱱᱛᱮ ᱨᱮᱠᱚ ᱫᱷᱩᱨᱟᱹᱣ ᱠᱟᱱᱟ ᱩᱱᱠᱩ ᱵᱱ ᱠᱚᱭᱚᱜ ᱠᱚᱣᱟ ᱩᱱᱠᱩ ᱟᱹᱣᱨᱤ ᱠᱚ ᱤᱨᱟᱹᱜᱼᱟ, ᱦᱟᱯᱮ ᱛᱟᱦᱚᱞᱮ ᱮᱠᱞᱟ ᱟᱨ ᱠᱟᱹᱴᱤᱡ ᱵᱚᱱ ᱨᱚᱦᱚᱭ ᱞᱮᱜᱮ᱾ ᱢᱟᱱᱮ ᱱᱚᱜᱼᱚ ᱱᱚᱣᱟ ᱡᱤᱱᱤᱥ ᱠᱚᱢᱯᱤᱴᱤᱥᱚᱱ ᱡᱤᱱᱤᱥ ᱛᱟ ᱛᱟᱸᱦᱮᱱᱟ ᱥᱮ ᱱᱚᱣᱟᱛᱮ ᱠᱟᱹᱢᱤ ᱦᱚᱸ ᱞᱚᱜᱚᱱ ᱦᱩᱭᱩᱜᱼᱟ ᱦᱮᱞᱳ ᱦᱟᱞᱳ ᱨᱚᱲ ᱵᱟᱝ ᱟᱸᱡᱚᱢᱚᱜ ᱠᱟᱱ ᱛᱟᱵᱮᱱᱟ ᱦᱮᱞᱳ ᱦᱮᱞᱳ᱾ ᱦᱟᱞᱳ